ᱦᱮᱞᱳ
ᱦᱩᱸ
ᱡᱚᱦᱟᱨ ᱜᱮ ᱜᱚᱢᱠᱮ ᱡᱚᱦᱟᱨ ᱜᱮ
ᱦᱩᱸ ᱡᱚᱦᱟᱨ
ᱛᱟᱨᱯᱚᱨᱮ ᱚᱠᱟ ᱞᱮᱠᱟ ᱜᱚᱢᱠᱮ
ᱱᱚᱛᱮ ᱟᱹᱰᱤ ᱟᱸᱴ ᱜᱚᱨᱚᱢ ᱠᱟᱱ ᱫᱚ ᱜᱚᱝᱠᱮ
ᱦᱚᱭ ᱱᱚᱛᱮ ᱦᱚᱸ ᱜᱚᱢᱠᱮ ᱫᱚᱢᱮ ᱜᱚᱨᱚᱢ
ᱥᱮᱨᱢᱟ ᱡᱟᱹᱲᱤ ᱠᱚ ᱵᱟᱝ ᱦᱩᱭᱩᱜ
ᱵᱟᱝ ᱵᱟᱝ ᱜᱚᱢᱠᱮ ᱠᱳᱱᱳ ᱫᱟᱜ ᱜᱮ ᱵᱟᱹᱱᱩᱜ ᱠᱟᱫᱟ᱾
ᱛᱟᱦᱞᱮ ᱠᱚᱫᱚ ᱦᱩᱭᱱᱟ ᱥᱮ ᱵᱟᱝ
ᱦᱮᱸ ᱨᱚᱦᱚᱭ ᱨᱚᱦᱚᱭ ᱫᱚ ᱟᱹᱣᱨᱤᱭᱟ
ᱜᱟᱹᱪᱷᱤ ᱠᱚ
ᱨᱚᱦᱚᱭ ᱠᱚᱫᱚ ᱞᱮ ᱛᱟᱭᱱᱚᱢ
ᱫᱟᱨᱮ ᱜᱚᱫ ᱟᱠᱟᱱᱟ ᱛᱚᱞᱟ ᱠᱚ ᱥᱮ ᱟᱹᱨᱤᱭᱟᱜᱼᱟ ᱟᱞᱮ ᱥᱮᱫ ᱦᱚᱸ ᱚᱱᱟ ᱤᱭᱟᱹᱮ ᱮᱨ ᱵᱟᱲᱟ ᱦᱩᱭᱟᱠᱟᱱᱟ ᱦᱩᱲᱩ ᱠᱚ ᱛᱚᱞᱟ ᱠᱚ᱾ ᱟᱞᱮ ᱥᱮᱫ ᱦᱚᱸ ᱱᱚᱝᱠᱟ ᱜᱤᱰᱤ ᱦᱩᱭ ᱟᱠᱟᱱᱟ ᱪᱟᱨᱟ ᱱᱤᱭᱟᱹ ᱜᱷᱟᱹᱲᱤᱡ᱾ ᱟᱹᱣᱨᱤᱭᱟᱜ-ᱟ ᱫᱟᱜ ᱵᱟᱹᱱᱩᱜᱼᱟ ᱟᱨᱠᱤ᱾
ᱟᱪᱪᱷᱟ ᱟᱞᱮ ᱥᱮᱫ ᱦᱚᱸ ᱚᱱᱠᱟ ᱜᱮ
ᱛᱚᱵᱮ ᱡᱚᱢ ᱵᱟᱲᱟ ᱠᱚᱫᱚ ᱦᱩ ᱠᱟᱱᱟ ᱥᱮ ᱵᱟᱝ?
ᱡᱚᱢ ᱵᱟᱲᱟ ᱠᱚ ᱦᱳᱭᱠᱟᱱᱟ᱾ ᱟᱢᱟᱜ?
ᱦᱮᱸ ᱡᱚᱢ ᱵᱟᱲᱟ ᱦᱩᱭ ᱟᱠᱟᱱᱟ᱾
ᱛᱟᱦᱚᱞᱮ ᱜᱚᱝᱠᱮ ᱜᱟᱯᱟ ᱦᱮᱸ ᱛᱤᱨᱤᱥᱟᱭ ᱡᱩᱱ ᱠᱟᱱ ᱦᱮᱸ ᱯᱮᱦᱟᱭ ᱜᱮᱞ ᱯᱮᱜᱮᱞ ᱢᱟᱦᱟ ᱤᱭᱟᱹ ᱠᱟᱱ ᱛᱟᱵᱚᱱᱟ
ᱦᱚᱭ
ᱯᱮᱜᱮᱞ ᱡᱩᱱ ᱵᱚᱱ ᱢᱟᱱᱟᱣᱫᱟ ᱛᱤᱨᱤᱥᱟ ᱡᱩᱱ ᱛᱟᱦᱚᱞᱮ ᱚᱱᱛᱮ ᱟᱯ ᱼᱼ ᱯᱮ ᱞᱮᱠᱟ ᱟᱯᱮ ᱥᱮᱫ ᱪᱮᱫ ᱞᱮᱠᱟ ᱠᱚ ᱢᱮᱱᱟᱜ ᱛᱟᱵᱚᱱᱟ ᱪᱮᱫ ᱞᱮᱠᱟ
ᱦᱳ ᱟᱨᱠᱤ ᱡᱟᱦᱟᱸ ᱫᱟ ᱥᱟᱡᱷᱮ ᱵᱟᱲᱟᱠᱚ ᱯᱩᱡᱟᱹ ᱵᱟᱲᱟ ᱜᱮ ᱟᱨ ᱛᱮᱢᱚᱱ ᱠᱤᱪᱷᱩ ᱚᱱᱟ ᱚᱱᱩᱥᱴᱷᱟᱱ ᱠᱚᱫᱚ ᱦᱟᱸᱜ ᱚᱱᱠᱟ ᱫᱚ ᱵᱟᱵᱚᱱ ᱫᱚᱦᱚᱭ ᱜᱮᱭᱟ ᱟᱨᱠᱤ
ᱟᱪᱪᱷᱟ
ᱱᱤᱭᱚᱢ ᱨᱮᱱᱟᱜ ᱡᱟᱦᱟᱸ ᱟᱨᱠᱤ ᱠᱟᱹᱢᱤ ᱦᱚᱨᱟ
ᱦᱮᱸ ᱦᱮᱸ
ᱥᱮᱛᱟᱜ ᱯᱟᱭᱟᱨ ᱨᱮ ᱢᱤᱫ ᱜᱷᱩᱲᱤᱡ ᱠᱟᱛᱮ ᱦᱚᱭ ᱚᱱᱟ ᱠᱚ ᱤᱭᱟ. ᱠᱟᱛᱮ ᱚᱱᱟ ᱠᱚᱜᱮ ᱟᱨᱠᱤ
ᱟᱞᱮ ᱱᱚᱛᱮ ᱦᱚᱸ ᱚᱱᱠᱟᱜᱮ ᱠᱟᱹᱴᱤᱡ ᱟᱞ ᱱᱚᱛᱮ ᱫᱚ ᱟᱫᱚ ᱢᱟᱲᱟᱝ ᱛᱮᱫᱚ ᱚᱱᱟ ᱢᱩᱞᱩᱠ ᱨᱮ ᱦᱩᱭ ᱠᱚᱜ ᱛᱟᱦᱮᱸᱫ ᱢᱤᱫᱴᱮᱱ ᱵᱟᱨᱭᱟ ᱯᱨᱳᱜᱨᱟᱢ ᱦᱩᱭ ᱤᱭᱟᱹ ᱦᱳᱭ ᱠᱚᱜ-ᱟ ᱟᱨᱠᱤ ᱢᱤᱫ ᱡᱟᱭᱜᱟ ᱵᱟᱨ ᱡᱟᱭᱜᱟ ᱠᱚ ᱢᱟᱱᱟᱣ ᱠᱮᱫᱟ
ᱢᱩᱴᱷᱟᱹᱱ ᱠᱚ ᱛᱟᱦᱮᱸ ᱠᱟᱱᱟ ᱚᱱᱟ ᱠᱚᱨᱮ ᱢᱩᱨᱛᱤ ᱠᱚ ᱛᱟᱦᱮᱸ ᱠᱟᱱᱟ ᱚᱸᱰᱮ ᱜᱮ ᱟᱹᱰᱤ ᱡᱳᱨ ᱢᱟᱱᱟᱣ ᱦᱩᱭ ᱠᱚᱜ-ᱟ ᱟᱹᱰᱤ ᱟᱹᱰᱤ ᱫᱚᱥ ᱯᱚᱱᱨᱚ ᱠᱩᱨᱴᱤ ᱟᱛᱳ ᱨᱮᱱ ᱦᱚᱲ ᱠᱚ ᱡᱟᱣᱨᱟ ᱠᱚᱜ ᱛᱟᱦᱮᱸᱫ ᱦᱩᱸ ᱟᱫᱚ ᱚᱱᱠᱟ ᱠᱟᱛ ᱜᱮ ᱟᱛᱚ ᱢᱤᱫ ᱧᱤᱫᱟᱹ ᱦᱚᱸ ᱡᱮ ᱜᱤᱫᱽᱨᱟᱹᱣᱟᱜ ᱮᱱᱮᱡ ᱥᱮᱨᱮᱧ ᱠᱚᱛᱟ ᱦᱮᱱᱟ ᱦᱮᱸ ᱞᱟᱠᱪᱟᱨ ᱠᱚᱨᱮ ᱩᱱᱠᱤᱱᱟᱜ ᱠᱟᱛᱷᱟ ᱮ ᱞᱟᱹᱭ ᱯᱟᱥᱱᱟᱣ ᱡᱷᱚᱛᱚ ᱠᱚᱴᱷᱮᱱ ᱦᱮᱸ ᱟᱨ ᱦᱩᱰᱤᱧ ᱢᱟᱪ ᱼᱼ ᱡᱷᱟᱱ ᱜᱟᱭᱟᱱ ᱠᱚ ᱦᱟ ᱼᱼ ᱛᱟᱦᱮᱱ ᱜᱮᱭᱟ ᱩᱱᱠᱩᱣᱟᱜ ᱤᱭᱟᱹ ᱛᱮ ᱩᱱᱠᱤᱱ ᱵᱟᱨᱮ ᱛᱮ ᱦᱮ ᱥᱟᱯᱲᱟᱣ ᱜᱮᱭᱟ ᱠᱚ ᱦᱩᱭ ᱠᱚᱫ ᱛᱟᱦᱮᱸᱫ ᱟᱫᱚ ᱱᱮᱛᱟᱨ ᱫᱚ ᱵᱟᱝ ᱦᱩᱭᱩᱜ ᱠᱟᱱᱟ ᱱᱮᱛᱟᱨ ᱫᱚ ᱟᱫᱚ ᱦᱩᱭᱩᱜ ᱠᱟᱱᱟ ᱡᱚᱛᱚ ᱜᱮ ᱚᱱᱠᱟ ᱵᱚᱸᱜᱟ ᱵᱩᱨᱩ ᱵᱚᱸᱜᱟ ᱵᱩᱨᱩ ᱥᱟᱨᱣᱟᱛ ᱮᱛᱮ ᱜᱮ ᱟᱫᱚ ᱤᱭᱟᱹ ᱠᱟᱜ ᱦᱩᱭᱩᱜ ᱠᱟᱱᱟ ᱟᱨᱠᱤ
ᱦᱚᱭ
ᱟᱫᱚ ᱛᱟᱦᱚᱞᱮ ᱱᱮᱛᱟᱨ ᱨᱮ ᱡᱮ ᱦᱚᱜ-ᱚᱭ ᱠᱟᱹᱴᱤᱡ ᱜᱤᱫᱽᱨᱟᱹ ᱠᱚ ᱚᱱᱟ ᱢᱳᱵᱟᱭᱤᱞ ᱨᱮ ᱫᱚᱢᱮ ᱠᱚ ᱤᱭᱟᱹᱜ ᱠᱟᱱ ᱫᱚ ᱞᱟᱵᱟᱫᱤᱭᱮᱜ ᱠᱟᱱ ᱫᱚᱠᱚ ᱱᱚᱣᱟ ᱵᱟᱨᱮᱛᱮ ᱠᱟᱹᱴᱤᱡ ᱞᱮᱭ ᱛᱞᱟᱝ ᱢᱮ
ᱚᱱᱟ ᱠᱚᱫᱚ ᱦᱟᱸᱜ ᱟᱞᱤᱧᱟᱜ ᱢᱮᱱ ᱫᱚ ᱱᱟᱜ ᱠᱷᱟᱱ ᱚᱱᱟ ᱠᱚᱫᱚ ᱼᱪᱮᱫᱟᱜ ᱵᱟᱝ ᱢᱟ ᱟᱫᱚ ᱟᱵᱚ ᱵᱚᱱ ᱥᱤᱠᱱᱟᱹᱛ ᱵᱚᱱ ᱮᱢᱟ ᱠᱚᱣᱟ ᱦᱟᱸᱜ ᱚᱱᱠᱟ ᱜᱮᱛᱚ ᱪᱟᱠᱨᱤ ᱠᱟ ᱡᱷᱚᱛᱚ ᱵᱩᱡᱟᱠᱚ ᱦᱟᱸᱜ ᱛᱟᱨᱯᱚᱨ ᱛᱚᱠᱚ ᱢᱮᱛᱟ ᱠᱚᱣᱟ ᱠᱷᱟᱡ ᱠᱟᱛᱷᱟ ᱞᱮᱠᱟᱛᱮᱵᱚᱱ ᱜᱟᱭᱤᱴ ᱠᱚᱣᱟ ᱚᱱᱟ ᱫᱚ ᱦᱟᱸᱜ ᱠᱚ ᱥᱮ ᱚᱱᱟᱠᱚ ᱠᱷᱱᱟᱜ ᱦᱮᱸ ᱜᱤᱫᱽᱟᱹ ᱠᱚ ᱠᱟᱹᱴᱤᱡ ᱢᱳᱵᱟᱭᱤᱞ ᱠᱷᱚᱱᱟᱜ ᱥᱟᱦᱟᱨ ᱨᱮᱵᱚᱱ ᱫᱚᱦᱚ ᱠᱚᱣᱟ ᱚᱱᱟ ᱠᱚᱫᱚ ᱟᱵᱚᱣᱟᱜ ᱡᱟᱦᱟᱸ ᱠᱟᱹᱢᱤ ᱦᱚᱨᱟ ᱫᱚᱠ ᱠᱟᱱᱟ ᱟᱵᱚ ᱟᱫᱚ ᱠᱚ ᱦᱚᱸᱵᱚᱱ ᱥᱚᱢᱚᱭ ᱵᱤᱥᱮᱥ
ᱮᱠᱷᱟᱱ ᱚᱱᱮ ᱯᱷᱳᱱ ᱠᱷᱟᱹᱛᱤᱨ ᱛᱮ ᱟᱹᱰᱤ ᱜᱟᱱ ᱜᱮ ᱜᱤᱫᱽᱨᱟᱹ ᱠᱚᱠᱚ ᱦᱚᱸ ᱵᱚᱫᱢᱟᱥᱚᱜ ᱠᱟᱱᱟ ᱠᱚ ᱦᱮᱸ
ᱯᱟᱲᱦᱟᱣ ᱥᱮᱫ ᱫᱚ ᱱᱟᱜ-ᱠᱷᱟᱱ ᱵᱟᱝ ᱠᱚᱥᱮᱱᱚᱜ ᱠᱟᱱᱟ ᱢᱚᱱᱮ ᱠᱚ ᱵᱟᱭ ᱜᱚᱦᱚᱲᱮᱫ ᱛᱟᱠᱚᱣᱟ
ᱮᱠᱫᱚᱢ ᱮᱠᱫᱚᱢ ᱚᱱᱟ ᱠᱟᱛᱷᱟ ᱫᱚ ᱮᱠᱫᱚᱢ ᱡᱚᱛᱷᱟᱛ ᱜᱤᱭᱟ ᱾ ᱦᱩᱸ
ᱦᱚᱸ ᱟᱫᱚ ᱚᱱᱟ ᱫᱚ ᱟᱵᱚ ᱚᱠᱟ ᱞᱮᱠᱟ ᱫᱚᱵᱚᱱ ᱜᱟᱹᱭᱤᱰ ᱠᱚ ᱠᱷᱟᱱ ᱱᱚᱝᱠᱟ ᱛᱮ ᱜᱮ ᱵᱚ ᱥᱮᱱᱚᱜ-ᱟ
ᱟᱪᱪᱷᱟ ᱟᱪᱪᱷᱟ ᱛᱟᱦᱚᱞᱮ ᱢᱳᱵᱟᱭᱤᱞ ᱫᱚ ᱟᱵᱚᱣᱟᱜ ᱛᱤᱱᱟᱹᱜ ᱴᱟ ᱞᱟᱹᱠᱛᱤ ᱛᱟᱵᱚᱱᱟ ᱥᱮ ᱵᱟᱝ ᱞᱟᱹᱠᱛᱤ ᱛᱟᱵᱚᱱᱟ
ᱟᱫᱚ ᱵᱟᱜ ᱡᱮᱱᱮᱲ ᱥᱚ ᱨᱮ ᱟᱹᱞᱤᱧ ᱞᱟᱹᱭᱟ ᱢᱳᱵᱟᱭᱤᱞ ᱫᱚ ᱵᱟᱝᱞᱟ ᱠᱟᱱᱟ ᱟᱫᱚ
ᱦᱮᱸ ᱮᱠᱫᱚᱢ ᱞᱟᱹᱠᱛᱤ ᱫᱚ ᱟᱹᱰᱤ ᱤᱭᱟᱹ ᱤᱭᱟᱹ ᱤᱭᱟᱹ ᱜᱮᱛᱟᱵᱚᱱᱟ ᱟᱵᱚᱣᱟᱜ ᱫᱚ
ᱟᱫᱚ ᱪᱟᱞᱟᱣ ᱮᱫᱟ ᱡᱟᱦᱟᱸ ᱫᱚ ᱡᱟᱦᱟᱸ ᱞᱟᱹᱠᱛᱤ ᱵᱟᱝ ᱠᱟᱱᱟ, ᱡᱟᱦᱟᱸ ᱫᱚ ᱵᱮ ᱵᱟᱹᱲᱤᱡ ᱯᱷᱟᱞᱛᱩ ᱠᱟᱹᱢᱤ ᱨᱮ ᱡᱟᱦᱟᱸ ᱾ ᱞᱟᱜᱟᱣ ᱦᱩᱭᱩᱜ ᱠᱟᱱᱟ ᱛᱚ ᱚᱱᱟ ᱠᱚ ᱵᱚᱞᱮ ᱠᱟᱹᱢᱤ ᱠᱚ ᱵᱟᱝ ᱞᱮᱠᱷᱟᱱ ᱟᱹᱰᱤ ᱛᱮᱜᱮ ᱱᱟᱯᱟᱭᱚᱜ ᱛᱟᱵᱚᱱᱟ
ᱦᱚᱸ
ᱯᱷᱳᱱ ᱛᱮᱜᱮ ᱡᱚᱛᱚ ᱠᱤᱪᱷᱩ ᱦᱩᱭᱩᱜ ᱠᱟᱱ ᱛᱟᱵᱚᱱᱟ
ᱦᱩᱸ ᱰᱤᱡᱤᱴᱟᱞ ᱩᱰᱩᱠ ᱟᱠᱟᱫᱟᱭ ᱟᱪᱪᱷᱟ ᱟᱫᱚ ᱱᱚᱜ-ᱚᱭ ᱟᱵᱚᱣᱟᱜ ᱱᱤᱛᱳᱜ ᱥᱚᱢᱚᱭ ᱠᱚ ᱚᱱᱛᱮ ᱵᱚᱞ ᱠᱷᱮᱞ ᱦᱩᱭᱩᱜ ᱜᱮᱭᱟ ᱛᱚ, ᱵᱚᱞ ᱠᱷᱮᱞ ᱥᱤᱡᱮᱱ ᱦᱤᱡᱩᱜ ᱠᱟᱱᱟ ᱛᱚ, ᱟᱫᱚ ᱵᱟᱝ ᱦᱟᱸ ᱥᱮ ᱾ ᱠᱷᱮᱞᱳᱰ ᱠᱚ ᱥᱟᱯᱲᱟᱣ ᱜᱮᱭᱟ ᱛᱚ ᱚᱱᱛᱮ ᱚᱱᱟ ᱫᱷᱟᱨᱟᱭ
ᱦᱚᱸ ᱦᱚᱸ ᱦᱚ ᱦᱩᱭᱩᱜ ᱜᱮᱭᱟᱹᱭ
ᱰᱷᱟᱞᱟᱭ ᱵᱚᱞ
ᱦᱚᱸ ᱦᱚᱸᱭᱱᱤᱜ
ᱫᱤᱫᱤᱱ ᱱᱚᱣᱟ ᱵᱚᱞ ᱠᱷᱮᱞ ᱵᱟᱠᱷᱨᱟ ᱛᱮ ᱚᱱᱛᱮ ᱯᱨᱳᱜᱨᱟᱢ ᱠᱚ ᱫᱚᱦᱚᱭ ᱜᱮᱭᱟ ᱥᱮ
ᱦᱚᱸ ᱵᱚᱞ ᱠᱷᱮᱞ ᱵᱟᱠᱠᱷᱨᱟ ᱛᱮ ᱯᱨᱳᱜᱨᱟᱢ ᱠᱚ ᱛᱟᱦᱮᱱ ᱜᱮᱭᱟ
ᱟᱫᱚ ᱚᱱᱟ ᱯᱨᱳᱜᱨᱟᱢ ᱠᱚᱨᱮ ᱡᱮ ᱟᱵᱚ ᱦᱚᱜ-ᱚᱭ ᱠᱟᱹᱴᱤᱡ ᱠᱟᱹᱴᱤᱡ ᱢᱟᱹᱭ ᱛᱮᱠᱚ ᱠᱤ ᱡᱩᱣᱟᱹᱱ ᱠᱚ ᱠᱚᱲᱟ ᱠᱩᱲᱤ ᱠᱚ ᱟᱹᱰᱤ ᱠᱚ ᱤᱭᱟᱹᱜ ᱠᱟᱱ ᱫᱚ ᱦᱚᱜᱼᱚᱭ ᱪᱷᱟᱹᱯᱲᱤ ᱪᱷᱟᱯᱨᱟᱜ ᱠᱟᱱ ᱫᱚᱠᱚ, ᱦᱚᱜᱼᱚᱭ ᱵᱷᱟᱭᱨᱟᱞᱚᱜ ᱠᱟᱱ ᱫᱚᱠᱚ, ᱱᱚᱣᱟ ᱠᱚ ᱵᱟᱨᱮ ᱛᱮ ᱛᱤᱱᱟᱹᱜ ᱵᱷᱟᱜᱤᱭᱟ ᱥᱮ ᱵᱟᱹᱲᱤᱡᱼᱟ ᱪᱮᱫ ᱞᱮᱠᱟ ᱠᱟᱹᱴᱤᱡ ᱞᱟᱹᱭ ᱛᱟᱞᱟᱝ ᱢᱮ ᱥᱮ ᱾
ᱟᱫᱚ ᱱᱚᱣᱟ ᱦᱚᱸ ᱟᱹᱞᱤᱧ ᱞᱤᱧ ᱞᱟᱹᱭᱟ ᱱᱚᱣᱟ ᱠᱚ ᱵᱟᱨᱮ, ᱛᱮ ᱡᱟᱦᱟᱸ ᱯᱨᱳᱜᱨᱟᱢ ᱠᱚᱵᱚᱱ ᱫᱚᱦᱚᱭᱮᱫᱟ, ᱦᱮᱸ ᱫᱚᱦᱚ ᱢᱟᱵᱚᱱ ᱫᱚᱦᱚᱭᱮᱫᱟ ᱴᱷᱤᱠ ᱜᱮᱭᱟ ᱾ ᱦᱮᱸ ᱫᱚᱦᱚ ᱦᱚᱲᱟᱜ ᱥᱚᱝ ᱫᱚ ᱵᱟᱝ ᱠᱟᱱᱟ ᱟᱫᱚ ᱡᱟᱦᱟᱸ ᱚᱱᱟ ᱦᱚᱸ ᱱᱤᱭᱚᱢ ᱞᱮᱠᱟ ᱛᱮ ᱫᱚᱦᱚ ᱞᱮᱠᱷᱟᱱ ᱜᱮ ᱟᱹᱰᱤ ᱴᱟᱜ ᱜᱮ ᱱᱟᱯᱟᱭᱚᱜ ᱛᱟᱵᱚᱱᱟ ᱚᱱᱮ ᱢᱟᱹᱭ ᱵᱟᱹᱵᱩ ᱛᱮᱠᱚ ᱡᱟᱦᱟᱸ ᱾ ᱢᱟᱱᱮ ᱪᱷᱟᱯᱲᱤ ᱞᱮᱠᱟ ᱡᱟᱦᱟᱸ ᱫᱚᱱ ᱡᱟᱦᱟᱸ ᱦᱩᱭᱩᱜ ᱠᱟᱱ ᱛᱟᱠᱚ ᱫᱚ ᱾
ᱦᱮᱸ ᱦᱮᱸ
ᱦᱮᱸ ᱦᱳᱭ ᱦᱳᱭ ᱦᱳᱭ ᱵᱟᱹᱲᱤᱡᱚᱜ ᱨᱮᱦᱚᱸ ᱠᱚ, ᱟᱫᱚ ᱚᱱᱟ ᱠᱚᱫᱚ, ᱢᱟᱱᱮ ᱚᱱᱟ ᱠᱷᱚᱱᱟᱜ ᱫᱚ ᱠᱟᱹᱴᱤᱡ ᱥᱟᱦᱟ ᱨᱮ ᱫᱚᱦᱚ ᱠᱚ ᱦᱩᱭᱩᱜ-ᱟ ᱟᱨ ᱵᱤᱥᱮᱥᱟᱜ ᱡᱟᱦᱟᱸ ᱵᱤᱥᱮᱥ ᱠᱟᱛᱮ ᱟᱵᱚᱣᱟᱜ ᱥᱚᱢᱳᱡ ᱫᱚ ᱦᱟᱸᱜ ᱟᱵᱚ ᱫᱚ ᱦᱚᱲ ᱫᱚ ᱵᱟᱠᱚ
ᱮᱠᱫᱚᱢ ᱮᱫᱚᱢ ᱟᱵᱚ ᱛᱮᱜᱮ
ᱟᱵᱚ ᱛᱮᱜᱮ ᱵᱟᱹᱲᱤᱡ ᱦᱩᱭᱩᱜ ᱠᱟᱱᱟ ᱾ ᱢᱟᱱᱮ ᱟᱵᱤᱱ ᱟᱵᱚ ᱢᱟᱱᱮ ᱡᱟᱦᱟᱸᱟᱭ ᱵᱟᱹᱲᱤᱡ ᱢᱮᱱᱫᱚ ᱚᱱᱟ ᱴᱷᱤᱠ ᱜᱮ ᱾ ᱛᱟᱨᱯᱚᱨ ᱡᱟᱦᱟᱸᱭ ᱵᱩᱡᱷᱟᱹᱣ ᱮᱫᱟᱭ ᱩᱱᱤ ᱵᱩᱡᱷᱟᱹᱣ ᱦᱚᱲ ᱦᱚᱸ ᱩᱱᱤ ᱫᱚ ᱥᱳᱥᱟᱞ ᱢᱤᱰᱤᱭᱟ ᱢᱟᱫᱽᱫᱷᱚᱢ ᱨᱮ ᱯᱳᱥᱴ ᱜᱚᱫᱚᱜ ᱠᱟᱱᱟᱭ ᱾ ᱱᱚᱰᱮ ᱫᱚ ᱪᱤᱠᱟᱹᱜ ᱠᱟᱱᱟ, ᱚᱱᱟ ᱫᱚ ᱟᱵᱚᱣᱟᱜ ᱛᱮ ᱟᱵᱚᱣᱟᱜ, ᱢᱟᱱᱮ ᱟᱹᱨᱤᱼᱪᱟᱹᱤ ᱜᱮ ᱵᱟᱹᱲᱤᱡ ᱜᱚᱫᱚᱜ ᱠᱟᱱᱟ ᱾ ᱢᱟᱱᱮ ᱟᱹᱞᱤᱧᱟᱜ ᱢᱮᱱ ᱫᱚ ᱫᱚ ᱱᱚᱣᱟ ᱞᱤᱧ ᱞᱟᱹᱭ ᱪᱚᱭᱫᱟ ᱡᱮ ᱟᱵᱚᱨᱮᱱ ᱢᱟᱹᱭ ᱵᱟᱹᱵᱩ ᱛᱟᱠᱚ ᱵᱷᱩᱞ ᱮᱫ ᱨᱮᱦᱚᱸ ᱠᱚ ᱵᱷᱩᱞ ᱵᱩᱡᱷᱟᱹᱣ ᱠᱚ ᱦᱩᱭᱩᱜᱼᱟ ᱢᱮᱱᱠᱷᱟᱱ ᱡᱟᱦᱟᱸ ᱥᱳᱥᱟᱞ ᱢᱤᱰᱤᱭᱟ ᱢᱟᱫᱽᱫᱷᱚᱢ
ᱛᱮᱫᱚ ᱫᱚ ᱵᱩᱡᱷᱟᱹᱣ ᱵᱟᱭ ᱜᱚᱜᱼᱟ᱾
ᱟᱫᱚ ᱱᱮᱦᱚᱭ ᱵᱩᱡ ᱠᱟᱛᱮᱜ ᱥᱳᱥᱟᱞ ᱢᱤᱰᱤᱭᱟ ᱨᱮ ᱡᱟᱦᱟᱸ ᱯᱳᱥᱴ ᱮᱫ ᱛᱟᱵᱚᱱᱟ ᱚᱱᱟ ᱠᱚᱫᱚ ᱟᱹᱞᱤᱧᱟᱜ ᱢᱮᱱᱛᱮᱫᱚ ᱞᱤᱧ ᱞᱟ. ᱭᱟ ᱚᱱᱟ ᱠᱚᱫᱚ ᱵᱟᱝ ᱠᱚᱨᱟᱣ ᱞᱮᱠᱷᱟᱱ ᱟᱹᱰᱤ ᱜᱮ ᱱᱟᱯᱟᱭᱚᱜ
ᱚᱱᱟ ᱛᱮᱫᱚ ᱮᱠᱫᱚᱢ ᱮᱠᱫᱚᱢ ᱮᱠᱫᱚᱢ ᱚᱱᱟᱫᱚ ᱟᱵᱚᱣᱟᱜ ᱥᱚᱢᱟᱡᱽ ᱦᱚᱸ ᱵᱟᱹᱲᱤᱡᱚᱜ ᱠᱟᱱᱟ᱾ ᱮᱴᱟᱜ ᱮ ᱥᱳᱥᱟᱞ ᱢᱤᱰᱤᱭᱟ ᱫᱚ ᱢᱤᱫᱴᱮᱱ ᱯᱞᱟᱴᱯᱷᱨᱚᱢ ᱠᱟᱱ ᱛᱟᱵᱚᱱᱟ ᱡᱟᱦᱟᱸ ᱫᱚ ᱦᱩᱭᱩᱜ ᱠᱟᱱᱟ ᱢᱤᱫ ᱦᱚᱲ ᱥᱟᱶ ᱟᱨ ᱢᱤᱫ ᱦᱚᱲ ᱥᱟᱶ ᱠᱷᱚᱵᱚᱨ ᱯᱟᱥᱱᱟᱣ ᱪᱟᱨᱪᱟᱣ ᱢᱤᱫᱴᱮᱱ ᱱᱚᱝᱠᱟᱱᱟᱜ ᱤᱭᱟᱹ ᱠᱟᱱᱟ ᱡᱟᱸᱭᱜᱟ ᱦᱚᱸ ᱠᱟᱱ ᱛᱟᱵᱚᱱᱟ ᱦᱮᱸ ᱟᱫᱚ ᱦᱩᱭᱩᱜ ᱠᱟᱱᱟ ᱚᱸᱰᱮ ᱟᱵᱚᱣᱟᱜ ᱦᱚᱸᱜᱼᱚᱭ ᱤᱭᱟ. ᱡᱟᱦᱟᱸ ᱫᱚ ᱟᱵᱚᱣᱟᱜ ᱵᱟᱹᱲᱤᱡ ᱫᱤᱠ ᱵᱟᱵᱚᱱ ᱥᱟᱵ ᱨᱟᱠᱟᱵ ᱮᱫᱟ ᱦᱚᱜᱚᱭ ᱟᱵᱚᱨᱮᱱ ᱢᱟᱹᱭ ᱵᱟᱵᱩ ᱛᱮᱠᱚ ᱠᱚ ᱵᱟᱹᱲᱤᱡ ᱵᱟᱹᱲᱤᱡ ᱠᱚ ᱮᱱᱮᱡ ᱥᱮᱨᱮᱧ ᱮᱫᱟ ᱵᱟᱹᱲᱤᱡ ᱡᱟᱢᱟ ᱯᱮᱱᱴ ᱠᱚ ᱦᱚᱨᱚᱜ ᱫᱟᱠᱚ ᱚᱱᱟ ᱠᱚ ᱟᱢᱮᱢ ᱵᱷᱟᱭᱨᱟᱞ ᱮᱫᱟ ᱦᱮᱸ ᱛᱚ ᱟᱹᱰᱤ ᱵᱟᱝ ᱛᱤᱨᱤᱥ ᱠᱟᱱᱟ ᱟᱵᱚᱛᱮ ᱟᱵᱚᱣᱟᱜ ᱵᱚᱱ ᱪᱟᱵᱟᱭᱮᱫ ᱛᱟᱵᱚᱱᱟ ᱤᱭᱟᱹᱴᱟᱜ
ᱦᱳᱭ ᱢᱟᱱᱮ ᱟᱵᱚ ᱫᱚ ᱪᱮᱥᱴᱟᱭ ᱦᱩᱭᱩᱜ ᱛᱟᱵᱚᱱᱟ ᱢᱟᱱᱮ ᱟᱵᱚ ᱥᱟᱱᱟᱢ ᱠᱚᱜᱮ ᱥᱚᱢᱟᱱ ᱜᱮᱭᱟ ᱵᱚᱱ
ᱡᱟᱦᱟᱸᱨᱮ ᱦᱚᱭᱛᱳ ᱡᱟᱦᱟᱸᱭ ᱯᱳᱥᱴ ᱠᱮᱫᱟᱭ ᱡᱟᱦᱟᱸᱭ ᱥᱳᱥᱟᱞ ᱢᱤᱰᱤᱭᱟ ᱨᱮ ᱟᱲᱟᱜ ᱠᱮᱫᱟᱭ ᱟᱫᱚ ᱩᱱᱤ ᱫᱚ ᱠᱚᱢᱮᱱᱴ ᱢᱮᱥᱮᱡᱽ ᱛᱟᱞᱟ ᱛᱮᱵᱚᱱ ᱞᱟᱹᱭᱟᱭ ᱡᱮ ᱵᱟᱹᱵᱩ ᱱᱚᱝᱠᱟ ᱱᱚᱣᱟ ᱠᱚᱫᱚ ᱟᱞᱚ ᱟᱲᱟᱠ ᱛᱟᱵᱚᱱᱟ ᱦᱮᱸ ᱱᱚᱣᱟ ᱠᱚᱫᱚ ᱟᱵᱚᱣᱟᱜ ᱛᱚ ᱥᱚᱢᱟᱡᱽ ᱵᱚᱠᱚᱞ ᱵᱚᱰᱟᱜ ᱞᱮᱠᱟ ᱵᱩᱡᱷᱟᱹᱜ ᱠᱟᱱᱟ ᱟᱫᱚ ᱡᱩᱫᱤ ᱩᱱᱟᱹᱜ ᱟᱢ ᱵᱷᱟᱜᱮ ᱟᱢ ᱩᱱᱟᱹᱜ ᱡᱩᱫᱤ ᱟᱢ ᱵᱩᱡᱽ ᱠᱟᱫᱟ ᱡᱮ ᱱᱚᱣᱟ ᱫᱚ ᱵᱟᱹᱲᱤᱡᱟᱜ ᱠᱟᱱᱟ ᱥᱮ ᱵᱷᱟᱜᱤᱭᱟᱜ ᱠᱟᱱᱟ ᱟᱢ ᱫᱚ ᱦᱚᱲ ᱫᱤᱥᱚᱢ ᱦᱚᱲ ᱛᱟᱞᱟᱨᱮᱫᱚ ᱚᱱᱟ ᱫᱚ ᱪᱮᱫᱟᱜ ᱮᱢ ᱞᱟ. ᱭᱫᱟ ᱟᱢ ᱪᱟᱞᱟᱣ ᱠᱟᱛᱮ ᱚᱸᱰᱮ ᱵᱤᱪᱟᱹᱨ ᱵᱮᱵᱚᱥᱛᱷᱟ ᱠᱚᱨᱟᱣᱟ ᱢᱮᱥᱮ
ᱚᱵᱚᱥ ᱥᱳᱭ ᱚᱵᱚᱥ ᱥᱳᱭ ᱟᱵᱚ ᱫᱚ ᱚᱱᱟ ᱫᱚ ᱚᱱᱟ ᱫᱚ ᱡᱮᱦᱮᱛᱩ ᱵᱟᱹᱲᱤᱡ ᱟᱠᱟᱱ ᱛᱟᱵᱚᱱᱟ ᱚᱱᱟ ᱫᱚ ᱚᱱᱟ ᱫᱚ ᱟᱵᱚ ᱜᱮᱵᱚᱱ ᱵᱩᱡᱟ ᱟᱨ ᱚᱱᱟ ᱫᱚ ᱦᱚᱲ ᱫᱚ ᱧᱮᱧᱮᱞ ᱵᱟᱭ ᱦᱩᱭᱩᱜ ᱠᱟᱱᱟ ᱚᱱᱟ ᱫᱚ ᱟᱵᱚ ᱵᱟᱹᱲᱤᱡ ᱟᱜ ᱛᱟᱵᱚ ᱵᱟᱹᱲᱤᱡ ᱟᱵᱚ ᱫᱚ ᱫᱟᱯᱟᱞ ᱦᱩᱭᱩᱜ ᱛᱟᱵᱚᱱᱟ ᱦᱚᱲ ᱫᱚ ᱮᱴᱟᱜ ᱡᱟᱹᱛᱤ ᱠᱚᱴᱷ
ᱚᱱᱟ ᱫᱚ ᱟᱢ ᱵᱟᱹᱲᱤᱡ ᱟᱠᱟᱱᱟ ᱚᱱᱟ ᱡᱤᱱᱤᱥ ᱡᱩᱫᱤ ᱮᱴᱟᱜ ᱦᱚᱲᱮᱢ ᱩᱫᱩᱜ ᱟᱭᱟ
ᱥᱚᱫᱚᱨᱟᱠᱚ ᱟᱵᱚ ᱜᱮᱵᱚᱱ ᱵᱟᱹᱲᱤᱡᱚᱜ ᱠᱟᱱᱟ ᱦᱩᱸ
ᱦᱮᱸ
ᱟᱵᱚᱜᱮ ᱢᱮᱱᱟ ᱵᱚᱱᱟ ᱟᱵᱚ ᱵᱷᱩᱞᱮᱫ ᱜᱮᱭᱟ ᱵᱚᱱ ᱵᱷᱩᱞ ᱠᱚ ᱵᱩᱡᱽ ᱠᱟ ᱛᱮ ᱢᱟᱱᱮ ᱟᱵᱚ ᱥᱟᱱᱟᱢ ᱠᱚᱜᱮ ᱤᱧ ᱛᱟᱢ ᱟᱢ ᱛᱟᱢ ᱟᱨ ᱟᱵᱚ ᱡᱟᱦᱟᱸ ᱡᱚᱛᱚ ᱜᱮ ᱢᱮᱱᱟᱜ ᱟᱠᱟᱫ ᱵᱚᱱᱟ ᱟᱵᱚ ᱥᱟᱱᱛᱟᱲ ᱟᱹᱫᱤᱵᱟᱹᱥᱤ ᱛᱟᱦᱚᱞᱮ ᱚᱱᱮ ᱚᱱᱟ ᱠᱚᱫᱚ ᱡᱩᱫᱤ ᱥᱳᱥᱟᱞ ᱢᱤᱰᱤᱭᱟ ᱨᱮ ᱡᱩ ᱵᱟᱵᱚᱱ ᱫᱮᱠᱷᱟᱣᱟ ᱥᱮ ᱵᱟᱵᱚᱱ ᱠᱚᱨᱟᱣ ᱦᱚᱪᱚᱭᱟ ᱚᱱᱟ ᱠᱚᱫᱚ ᱟᱹᱰᱤᱴᱟ ᱜᱮ ᱱᱟᱯᱟᱭ ᱱᱟᱯᱟᱭ ᱛᱟᱦᱮᱱ ᱛᱟᱵᱚᱱᱟ
ᱦᱮᱸ ᱟᱹᱰᱤᱴᱟ ᱵᱟᱜᱟᱣ ᱦᱮᱡ ᱠᱚᱜᱼᱟ ᱟᱫᱚ ᱟᱵᱚ ᱟᱵᱚ ᱛᱮᱜᱮ ᱟᱵᱚᱣᱟᱜ
ᱵᱚᱱᱟ
ᱟᱵᱚ ᱟᱵᱚ ᱛᱮᱜᱮ ᱟᱵᱚᱣᱟᱜ ᱦᱮᱸ ᱟᱵᱚ ᱟᱵᱚ ᱛᱮᱜᱮ ᱨᱤᱯᱳᱨᱴ ᱵᱚᱱ ᱵᱟᱹᱲᱤᱡᱮᱫ ᱛᱟᱵᱚᱱᱟ ᱢᱟᱹᱱ ᱥᱚᱱᱢᱟᱱ ᱵᱚᱱ ᱠᱷᱟᱴᱚᱭᱮᱫ ᱛᱟᱵᱚᱱᱟ ᱦᱮᱸ
ᱦᱚᱭ ᱦᱚᱭ ᱠᱟᱨᱚᱱ ᱥᱳᱥᱟᱞ ᱢᱤᱰᱤᱭᱟ ᱨᱮᱢᱟ ᱡᱷᱚᱛᱚ ᱜᱮ ᱮᱠᱴᱤᱵᱷ ᱢᱮᱱᱟᱜ ᱟᱠᱟᱫ ᱠᱚᱣᱟ ᱛᱟᱦᱚᱞᱮ ᱟᱫᱚ ᱚᱸᱰᱮ ᱢᱟ ᱥᱟᱱᱟᱢ ᱦᱚᱲ ᱠᱚᱠᱚ ᱧᱮᱞᱠᱚᱣᱟ ᱛᱟᱦᱚᱞᱮ ᱩᱱᱠᱩ ᱢᱟ ᱞᱟᱹᱭ ᱜᱮᱭᱟ᱾ ᱱᱩᱠᱩ ᱟᱹᱫᱤᱵᱟᱹᱥᱤ ᱫᱚ ᱱᱚᱝᱠᱟ ᱥᱮ ᱱᱚᱝᱠᱟ ᱦᱟᱱᱟ ᱧᱩ ᱠᱟᱛᱮᱜ ᱵᱩᱜᱤᱛ ᱠᱚᱣᱟ ᱵᱩᱞ ᱠᱚᱣᱟ ᱠᱚ ᱢᱟᱱ ᱟᱵᱚ ᱛᱤᱱᱟᱹᱜ ᱵᱟᱵᱚᱱ ᱠᱚᱨᱟᱣ ᱮᱟ ᱚᱱᱟ, ᱥᱳᱥᱟᱞ ᱢᱤᱰᱤᱭᱟ ᱢᱟᱫᱷᱚᱢ ᱵᱟᱲᱤᱡ ᱵᱚᱱ ᱞᱟᱹᱭ ᱦᱚᱪᱚᱜ ᱠᱟᱱᱟ
ᱟᱫᱚ ᱚᱱᱟ ᱦᱚᱸ ᱮᱢᱚᱱ ᱵᱷᱟᱵ ᱛᱮᱠᱚ ᱠᱚᱨᱟᱣ ᱫᱟ ᱦᱟᱱᱟ ᱠᱚ ᱤᱭᱟᱹᱭᱮᱫ ᱫᱚᱠᱚ ᱮᱰᱤᱴ ᱠᱟᱛᱮᱫ ᱠᱚ ᱠᱚᱨᱟᱣᱟ ᱮᱰᱤᱴ ᱟᱠᱚ ᱤᱭᱟᱹ ᱭᱟᱠᱚ ᱦᱮᱸ ᱱᱚᱣᱟ ᱠᱚᱫᱚ ᱮᱠᱫᱚᱢ ᱵᱟᱡᱮ ᱡᱤᱱᱤᱥ ᱠᱟᱱᱟ
ᱯᱮᱥᱟᱞ ᱵᱷᱟᱵ ᱛᱮ ᱟᱨᱚ ᱠᱚ ᱠᱟᱨᱟᱣ ᱮᱰᱤᱴ ᱠᱟᱛᱮ
ᱟᱨᱦᱚᱸ ᱨᱳᱥᱴ ᱠᱚᱣᱟ ᱠᱚ ᱱᱚᱣᱟ ᱠᱚᱫᱚ ᱵᱟᱝ ᱴᱷᱤᱠ ᱡᱤᱱᱤᱥ ᱠᱟᱱᱟ
ᱦᱩᱸ
ᱦᱮᱸ ᱵᱟᱹᱵᱩ ᱢᱤᱫᱴᱮᱱ ᱜᱤᱫᱽᱨᱟᱹ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱦᱚᱭᱛᱚ ᱵᱟᱹᱲᱤᱡ ᱰᱟᱦᱟᱨ ᱛᱮ ᱛᱟᱲᱟᱢ ᱜᱚᱫ ᱟᱠᱟᱫᱟ ᱩᱱᱤ ᱫᱚ ᱚᱱᱟ ᱵᱩᱡᱷᱟᱹᱣ ᱠᱟᱛᱮᱜ ᱟᱵᱚᱣᱟᱜ ᱱᱟᱯᱟᱭ ᱰᱟᱦᱟᱨ ᱨᱮ ᱟᱹᱜᱩ ᱜᱮᱛᱚ ᱟᱵᱚᱣᱟᱜ ᱢᱟᱱᱢᱤᱭᱟᱜ ᱠᱚᱨᱛᱚᱵᱵᱚ ᱠᱟᱱ ᱛᱟᱵᱚᱱᱟ
ᱦᱩᱸ ᱦᱩᱸ ᱦᱳᱭ ᱦᱳᱭ ᱦᱳᱭ
ᱢᱤᱫᱴᱮᱱ ᱦᱚᱲᱮ ᱫᱳᱥ ᱟᱠᱟᱫᱟ ᱢᱮᱱᱛᱮ ᱚᱱᱤᱢ ᱜᱚᱡᱮᱭᱟ ᱥᱮᱢ ᱤᱭᱟᱹᱭᱟ
ᱢᱟᱱᱮ ᱦᱚᱜᱚᱭ ᱱᱚᱣᱟ ᱵᱟᱵᱚᱱ ᱵᱩᱡ ᱮᱫᱟ ᱡᱮ ᱡᱮ ᱤᱧ ᱫᱚ ᱱᱟᱦᱚᱭ ᱵᱟᱹᱧ ᱠᱚᱨᱟᱣ ᱦᱮᱸ ᱥᱮ ᱟᱨ ᱡᱟᱦᱟᱸᱭ ᱠᱚᱨᱟᱣ ᱟᱠᱟᱫᱟᱭ ᱤᱧ ᱫᱚ ᱩᱱᱤ ᱡᱩᱫᱤ ᱜᱚᱴᱟᱧ ᱞᱟᱹᱭ ᱵᱟᱲᱟᱭᱟ ᱥᱮ ᱪᱤᱠᱟᱹᱭᱤᱧ ᱛᱟᱦᱮ ᱚᱱᱟ ᱫᱚ ᱩᱱᱤ ᱢᱟ ᱵᱟᱹᱲᱤᱡ ᱩᱱᱤ ᱥᱟᱶ ᱥᱟᱶᱛᱮ ᱤᱧ ᱱᱤᱛᱚᱜ ᱤᱧᱟᱹᱜ ᱢᱟᱱᱮ ᱟᱹᱰᱤᱪᱟᱞᱤᱧ ᱵᱟᱹᱲᱤᱡ ᱫᱟ
ᱛᱤᱱᱟᱹᱜ ᱮ ᱫᱳᱥ ᱟᱠᱟᱫᱟ ᱚᱱᱟ ᱠᱷᱚᱱᱟᱜ ᱟᱢ ᱟᱨᱦᱚᱸ ᱡᱟᱹᱥᱛᱤᱢ ᱫᱳᱥ ᱮᱫᱟ ᱥᱮ ᱵᱟᱝ ᱩᱱᱤ ᱢᱟᱛᱚ ᱵᱟᱝ ᱵᱟᱲᱟᱭ ᱠᱟᱛᱮᱜ ᱠᱚᱨᱟᱣ ᱟᱠᱟᱫᱟ᱾
ᱫᱚᱥᱟᱨ ᱩᱱᱤ ᱡᱷᱚᱛᱚ ᱦᱚᱲ ᱛᱟᱞᱟᱨᱤᱧ ᱦᱟᱱᱟ ᱱᱚᱣᱟᱭ ᱠᱟ‌ᱱᱟᱹᱧ
ᱦᱮᱸ
ᱦᱮ
ᱦᱩᱸ
ᱡᱩᱫᱤ ᱵᱚᱱ ᱫᱟᱱᱟᱝ ᱛᱟᱵᱚᱱᱟ ᱛᱟᱦᱚᱞᱮ ᱟᱹᱰᱤᱴᱟᱜ ᱜᱮ ᱴᱷᱤᱠ ᱜᱮ ᱛᱟᱵᱚᱱᱟ ᱤᱧᱟᱹᱜ ᱢᱚᱱᱮ ᱛᱮᱫᱚ ᱢᱚᱴᱟᱢᱩᱴᱤ ᱴᱷᱤᱠ ᱜᱮ ᱛᱟᱵᱚᱱᱟ ᱚᱱᱟ ᱫᱚ ᱟᱥᱛᱮ ᱟᱥᱛᱮ ᱢᱟᱱᱮ ᱴᱷᱤᱠ ᱡᱟᱭᱜᱟ ᱨᱮ ᱦᱤᱪᱩᱜ ᱛᱚ ᱟᱫᱚ ᱟᱵᱚ ᱡᱚᱫᱤ ᱢᱟᱱᱮ ᱮᱴᱟᱜ ᱦᱚᱲ ᱠᱚ ᱡᱩᱫᱤ ᱟᱵᱚ ᱡᱩᱫᱤ ᱟᱵᱚ ᱴᱷᱮᱱ ᱵᱚᱱ ᱫᱚᱦᱚᱭᱟ
ᱮᱠᱫᱚᱢ ᱮᱠᱫᱚᱢ ᱮᱠᱫᱚᱢ ᱥᱟᱹᱨᱤ ᱠᱟᱛᱷᱟ ᱴᱷᱤᱠ ᱜᱮᱭᱟ ᱛᱟᱦᱚᱞᱮ ᱴᱟᱭᱤ ᱠᱚᱫᱚ ᱪᱟᱵᱟ ᱦᱮᱡ ᱮᱱ ᱛᱞᱟᱝᱟ ᱦᱮᱸ
ᱟᱸᱡᱚᱢ ᱮᱫᱟᱵᱤᱱ ᱦᱮᱞᱳ